ᱦᱮᱞᱳ
ᱜᱚᱢᱠᱮ ᱡᱚᱦᱟᱸᱨ ᱜᱮᱼᱼ
ᱦᱮᱸ ᱡᱚᱦᱟᱨ ᱡᱚᱦᱟᱨ ᱡᱚᱦᱟᱨ ᱡᱤᱣᱤ ᱡᱟᱹᱛᱤ ᱠᱚ ᱪᱮᱫ ᱞᱮᱠᱟ ᱢᱮᱱᱟᱜ ᱵᱤᱱᱟ ᱞᱟᱹᱭ ᱵᱤᱱ ᱢᱟ?
ᱱᱟᱯᱟᱭ ᱵᱟᱲᱟ ᱜᱮ ᱟᱵᱮᱱ ᱪᱮᱫ ᱞᱮᱠᱟ ᱢᱮᱱᱟ ᱵᱮᱱᱟ?
ᱦᱳᱭ ᱱᱟᱯᱟᱭ ᱵᱟᱲᱟ ᱜᱮ
ᱟᱨ
ᱡᱤᱣᱤ ᱡᱟᱹᱛᱤ ᱠᱚ ᱱᱟᱯᱟᱭ ᱛᱟᱦᱮᱸ ᱞᱮ ᱨᱮᱱᱟᱜ ᱜᱮᱛᱚ ᱦᱟᱸᱜ ᱵᱚᱱ ᱠᱟᱹᱢᱤ ᱫᱟᱲᱮᱭᱟᱜ-ᱟ ᱥᱮ
ᱦᱳᱭ ᱦᱳᱭ ᱯᱟᱞᱮ ᱢᱟᱲᱟᱝ ᱫᱚ ᱚᱱᱟ ᱜᱮᱵᱚᱱ ᱧᱮᱞᱟ ᱛᱟᱨᱯᱚᱨᱮ
ᱦᱳᱭ ᱦᱚᱭ᱾ ᱢᱟᱲᱟᱝ ᱫᱷᱟᱣ ᱢᱤᱫ ᱫᱤᱱ ᱞᱟᱝ ᱜᱟᱞᱢᱟᱨᱟᱣ ᱞᱮᱱᱟ ᱥᱮ ᱪᱮᱫ ᱞᱮᱠᱟ
ᱥᱟᱭᱟᱛ ᱞᱟᱝ ᱜᱟᱞᱢᱟᱨᱟᱣ ᱟᱠᱟᱱᱟ ᱵᱟᱹᱞᱤᱧ ᱩᱭᱦᱟᱹᱨᱮᱜ-ᱟ᱾
ᱡᱟᱭᱦᱳᱠ ᱚᱱᱟ ᱫᱚ ᱢᱟᱱᱮ ᱱᱚᱰᱮ ᱟᱹᱰᱤᱜᱟᱱ ᱠᱚᱞ ᱦᱩᱭᱩᱜ ᱠᱟᱱᱟ ᱩᱱᱟᱹᱜ ᱜᱟᱱ ᱫᱤᱥᱚᱢ ᱨᱮᱱ ᱛᱟᱢᱟᱢ ᱥᱟᱱᱛᱟᱲ ᱦᱚᱯᱚᱱ ᱱᱚᱲᱮ ᱢᱮᱱᱟᱜ ᱵᱚᱱᱟ ᱡᱮ ᱱᱮᱜ-ᱚᱭ
ᱱᱮᱢ ᱱᱤᱭᱟᱹ ᱦᱚᱛᱮ ᱛᱮ ᱱᱤᱭᱟᱹ ᱜᱩᱨᱩᱯ ᱦᱚᱛᱮ ᱛᱮ ᱱᱤᱭᱟᱹ ᱡᱮᱴᱟ ᱠᱟᱹᱢᱤ ᱦᱩᱭᱩᱜ ᱠᱟᱱᱟ᱾ ᱵᱟᱫᱟᱛᱟ ᱥᱟᱺᱜᱤᱧ ᱥᱟᱺᱜᱤᱧ ᱛᱮ ᱮᱠᱛᱷᱟ ᱵᱟᱲᱟ ᱦᱩᱭ ᱟᱠᱟᱱᱟ ᱥᱮ ᱜᱟᱞᱢᱟᱨᱟᱣ ᱦᱩᱭ ᱠᱟᱱᱟ ᱟᱹᱰᱤ ᱵᱮᱥ ᱵᱩᱡᱷᱟᱹᱜ ᱠᱟᱱᱟ ᱜᱟᱞᱢᱟᱨᱟᱣ ᱛᱮᱦᱚᱸ ᱟᱨ ᱟᱹᱰᱤ ᱡᱟᱱᱠᱟᱨᱤ ᱟᱹᱰᱤ ᱟᱹᱰᱤ ᱴᱚᱯᱤᱠ ᱨᱮᱱᱟᱜ ᱡᱟᱱᱠᱟᱨᱤ ᱦᱚᱸ ᱦᱩᱭ ᱵᱟᱲᱟ ᱟᱠᱟᱱᱟ᱾
ᱦᱩᱭ ᱵᱟᱲᱟᱣ ᱠᱟᱱᱟ ᱫᱤᱥᱚᱢ ᱨᱮᱱᱟᱜ ᱮᱴᱟᱜ ᱠᱷᱟᱫ ᱮᱞᱟᱠᱟ ᱨᱮᱱᱟᱜ ᱡᱤᱱᱤᱥ ᱠᱚ ᱵᱟᱲᱟᱭ ᱧᱟᱢᱚᱜ ᱠᱟᱱᱟ ᱟᱫᱚ ᱜᱚᱝᱠᱮ ᱛᱟᱞᱦᱮ ᱪᱟᱥ ᱠᱟᱹᱢᱤ ᱠᱚᱫᱚ ᱛᱩᱱᱟᱹᱜ ᱥᱟᱺᱜᱤᱧ ᱠᱟᱱᱟ᱾
ᱪᱟᱥ ᱠᱟᱹᱢᱤ ᱫᱚ ᱱᱚᱜ-ᱚᱭ ᱦᱟᱸᱜ ᱢᱤᱫ ᱫᱷᱟᱣ ᱫᱟᱜ ᱟᱠᱟᱫ ᱞᱮᱭᱟ ᱛᱚ ᱦᱩᱲᱩ ᱠᱚ ᱦᱟᱸᱜ ᱟᱞᱮ ᱟᱯᱷᱚᱨ ᱠᱟᱜ-ᱟ ᱛᱚ ᱛᱷᱚᱲᱟ ᱵᱩᱱ ᱦᱟᱨᱟ ᱧᱚᱜ ᱠᱟᱱᱟ ᱟᱨ ᱦᱟᱸᱜ ᱢᱤᱫ ᱫᱷᱟᱣ ᱫᱟᱜ ᱞᱮᱠᱷᱟᱱᱮ ᱨᱚᱦᱚᱭ ᱞᱮ ᱥᱩᱨᱩᱭᱟ ᱦᱟᱸᱜ
ᱟᱪᱪᱷᱟ ᱟᱪᱪᱷᱟ ᱟᱫᱚ ᱟᱵᱚᱣᱟᱜ ᱦᱚᱸᱛᱚ ᱱᱚᱜ-ᱚᱭ ᱞᱟᱠᱪᱟᱨ ᱛᱟᱞᱟ ᱛᱮᱜᱮ ᱦᱟᱸᱜ ᱡᱚᱛᱚ ᱠᱤᱪᱷᱩ ᱢᱮᱱᱟᱜ ᱛᱟᱵᱚᱱᱟ ᱪᱟᱥ ᱠᱟᱹᱢᱤ ᱠᱚᱨᱮ ᱦᱚᱸ ᱛᱮ ᱡᱟᱦᱟᱱᱟᱜ ᱜᱮ ᱢᱮᱱᱟᱜ ᱛᱟᱵᱚᱱᱟ ᱡᱚᱛᱚ ᱢᱤᱫᱴᱮᱱ ᱚᱠᱛᱚ ᱨᱮᱱᱟᱜ ᱢᱮᱱ ᱜᱟᱱᱚᱜ-ᱟ᱾ ᱮᱸᱻ ᱚᱠᱛᱚ ᱨᱮᱱᱟᱜ ᱠᱟᱹᱢᱤ ᱠᱟᱱ ᱛᱟᱵᱚᱱᱟ ᱟᱨ ᱥᱮᱪᱮᱫ ᱮ ᱛᱟᱵᱚᱱᱟᱢ
ᱦᱳᱭ᱾
ᱛᱟᱦᱚᱞᱮ ᱜᱚᱢᱠᱮ ᱟᱹᱥᱟᱹᱲᱤᱭᱟᱹ ᱵᱚᱸᱜᱟ ᱠᱚᱫᱚ ᱦᱩᱭ ᱱᱟᱥᱮ ᱵᱟᱸᱜᱟ ᱟᱯᱮᱥᱮᱫ ᱫᱚ
ᱦᱩᱭ ᱟᱠᱟᱱᱟ ᱦᱩᱭ ᱵᱟᱲᱟᱭ ᱦᱟᱱᱮ ᱦᱩᱲᱩ ᱦᱟᱹᱨᱤᱭᱟᱹᱲ ᱡᱟᱛᱟᱜ ᱵᱟᱲᱟ ᱟᱠᱟᱱᱟ ᱚᱱᱟ ᱦᱩᱲᱩ ᱠᱚᱨᱮ ᱟᱯᱷᱚᱨ ᱠᱮᱜᱼᱟ ᱵᱟᱝ ᱚᱱᱟ ᱞᱟᱦᱟ ᱜᱮ ᱦᱟᱸᱜ ᱦᱩᱭ ᱠᱟᱱ ᱛᱟᱞᱮᱭᱟ ᱚᱱᱟ ᱟᱥᱟᱲ ᱟᱥᱟᱲ ᱨᱮᱜᱮ ᱛᱟᱨᱯᱚᱨᱮ ᱜᱮ ᱦᱟᱸᱜ ᱦᱩᱲᱩ ᱠᱚᱞ ᱞᱮ ᱮᱨᱟ ᱚᱱᱟ ᱵᱚᱸᱜᱟ ᱵᱚᱨᱟ ᱠᱟᱛᱮᱫ ᱜᱮ ᱦᱟᱸᱜ ᱦᱩᱲᱩ ᱠᱚᱨᱮ ᱮᱨ ᱛᱟᱦᱮᱱ
ᱟᱪᱪᱷᱟ ᱟᱪᱪᱷᱟ᱾
ᱟᱹᱰᱤᱜᱟᱱ ᱟᱹᱰᱤᱜᱟᱱ ᱢᱚᱛᱞᱚᱵᱽ ᱵᱚᱸᱜᱟ ᱵᱩᱨᱩ ᱱᱤᱛᱚᱜ ᱢᱮᱱᱟᱜ ᱵᱟᱠᱚ ᱵᱟᱲᱟᱭᱮᱜ-ᱟ ᱱᱮᱛᱟᱨ ᱦᱟᱸᱜ ᱟᱨᱦᱚᱸ ᱜᱤᱫᱽᱨᱟᱹ ᱠᱚᱦᱚᱸ ᱠᱚ ᱵᱟᱠᱚ ᱵᱟᱲᱟᱭ ᱫᱟᱲᱮᱭᱟᱜ-ᱟ ᱪᱮᱫᱟᱜ ᱥᱮ ᱱᱮᱛᱟᱨ ᱵᱚᱸᱜᱟ ᱵᱩᱨᱩ ᱥᱩᱨ ᱵᱟᱠᱚ ᱥᱩᱨᱩᱜ ᱠᱟᱱᱟ ᱛᱚ ᱡᱟᱦᱮᱨ ᱠᱚᱨᱮ ᱚᱱᱟᱛᱮ ᱞᱟᱭᱞᱟᱠᱪᱟᱨ ᱟᱵᱚᱣᱟᱜ ᱫᱷᱤᱨᱮ ᱫᱷᱤᱨᱮ ᱛᱮ ᱦᱤᱲᱤᱧᱚᱜ ᱠᱟᱱᱟ᱾
ᱟᱫᱚ ᱠᱤᱪᱷᱩ ᱠᱤᱪᱷᱩ ᱧᱮᱞᱚᱜᱚᱜ ᱠᱟᱱᱟ ᱡᱮ ᱡᱚᱠᱷᱚᱱ ᱜᱮ ᱢᱤᱫᱴᱮᱱ ᱯᱚᱨᱤᱥ ᱛᱤ ᱦᱟᱸᱜ ᱮ ᱵᱚᱫᱚᱞ ᱜᱚᱫ ᱠᱟᱹᱵᱤᱱ ᱠᱟᱱᱟ ᱟᱫᱚ ᱩᱱ ᱠᱷᱟᱱ ᱫᱚ ᱟᱹᱛᱩ ᱴᱚᱞᱟ ᱵᱟᱹᱜᱤ ᱠᱟᱛᱮᱜ ᱵᱟᱫᱽᱫᱷᱚ ᱛᱮ ᱥᱚᱦᱚᱨ ᱵᱟᱡᱟᱨ ᱠᱚᱨᱮ ᱦᱚᱸ ᱛᱟᱦᱮᱱ ᱦᱩᱭᱩᱜ ᱠᱟᱱᱟ᱾
ᱦᱮᱸ ᱛᱚ ᱚᱱᱟ ᱠᱷᱟᱹᱛᱤᱨ ᱛᱮ
ᱚᱱᱟ ᱠᱷᱟᱹᱛᱤᱨ ᱛᱮᱥᱮ ᱱᱚᱶᱟ ᱠᱚ ᱟᱵᱚ ᱡᱮᱭᱥᱮ ᱦᱟᱲᱟᱢ ᱠᱚ ᱦᱟᱯᱲᱟᱢ ᱠᱚ ᱥᱟᱶᱛᱮ ᱫᱩᱲᱩᱵ ᱵᱟᱝ ᱦᱩᱭᱩᱜ ᱠᱟᱱᱟ᱾ ᱠᱮᱥᱮᱜ ᱚᱱᱟ ᱠᱚ ᱡᱟᱱᱠᱟᱨᱤ ᱵᱟᱭ ᱧᱟᱢᱚᱜ ᱠᱟᱱᱟ᱾ ᱵᱚᱸᱜᱟ ᱵᱩᱨᱩ ᱨᱮᱱᱟᱜ ᱪᱮᱫ ᱠᱚ ᱱᱤᱭᱚᱢ ᱠᱟᱱᱟ ᱪᱮᱫ ᱠᱚ ᱵᱟᱝ ᱠᱟᱱᱟ ᱪᱮᱫ ᱠᱚ ᱵᱟᱸᱠᱷᱮᱲᱟ ᱪᱮᱫ ᱠᱚ ᱵᱟᱠᱚ ᱵᱟᱸᱠᱷᱮᱲᱟ ᱛᱚ ᱟᱫᱚ ᱦᱟᱸᱜ ᱦᱟᱲᱟᱢ ᱠᱚᱫᱚ ᱵᱟᱠᱚ ᱛᱟᱦᱮᱱᱟ ᱛᱚ ᱦᱟᱸᱜ ᱟᱫᱚ ᱦᱟᱸᱜ ᱟᱵᱚ ᱜᱮᱵᱚ ᱛᱟᱦᱮᱱᱟ ᱦᱟᱲᱟᱢ ᱠᱚᱢᱟ ᱠᱚ ᱦᱟᱸᱜ ᱩᱠᱚᱭ ᱦᱤᱲᱤᱧ ᱪᱟᱵᱟᱜ-ᱟ ᱟᱫᱚ ᱚᱱᱟ ᱠᱚ ᱵᱟᱢ ᱪᱮᱫ ᱠᱟᱜ-ᱟ ᱵᱟᱝ ᱠᱚ ᱫᱩᱲᱩᱵ-ᱟ᱾ ᱛᱚ ᱵᱟᱢ ᱪᱮᱫᱚᱜ-ᱟ ᱪᱤᱠᱟᱹᱛᱮ ᱦᱩᱭᱩᱜ-ᱟ᱾
ᱦᱳᱭ ᱦᱳᱭ ᱜᱩᱨᱩ ᱪᱮᱞᱟ ᱠᱚᱣᱟᱜ ᱠᱟᱛᱷᱟ ᱵᱚᱱ ᱟᱸᱡᱚᱢᱟ
ᱦᱮᱸ ᱟᱨ ᱚᱱᱟ ᱛᱮ ᱟᱹᱞᱤᱧ ᱞᱤᱧ ᱢᱮᱱᱟ ᱵᱟᱝ ᱡᱟᱦᱟᱸ ᱛᱤᱱᱟᱹᱜ ᱜᱮᱵᱚ ᱡᱟᱦᱟᱸ ᱨᱮᱵᱚ ᱱᱚᱠᱨᱤ ᱨᱮᱦᱚᱸ ᱪᱟᱹᱠᱨᱤ ᱨᱮᱵᱚ ᱡᱥᱦᱟ ᱨᱮᱜᱮ, ᱟᱵᱚᱣᱟᱜ ᱡᱮᱴᱟ ᱢᱟᱨᱟᱝ ᱢᱟᱨᱟᱝ ᱯᱚᱨᱚᱵᱽ ᱢᱮᱱᱟᱜ-ᱟ ᱚᱱᱟ ᱨᱮᱫᱚ ᱜᱤᱫᱽᱨᱟᱹ ᱯᱤᱫᱽᱨᱟᱹ ᱫᱤᱭᱟ ᱟᱯᱟᱛ ᱠᱚᱦᱚᱸ ᱥᱮᱴᱮᱨ ᱫᱚᱨᱠᱟᱨ ᱠᱟᱱᱟ ᱠᱤ ᱛᱮᱜᱮ ᱢᱤᱫ ᱫᱤᱱ ᱦᱤᱞᱳᱜ, ᱡᱮᱭᱥᱮ ᱥᱚᱦᱨᱟᱭ ᱵᱚᱸᱜᱟ ᱥᱚᱦᱨᱟᱭ ᱵᱚᱸᱜᱟ ᱨᱮ ᱠᱚᱢ ᱥᱮ ᱠᱚᱢ ᱚᱸᱰᱮ ᱪᱮᱫ ᱞᱮᱠᱟ ᱵᱟᱸᱠᱷᱮᱲ ᱠᱚ ᱢᱮᱱᱟᱜ-ᱟ ᱚᱲᱟᱜ ᱨᱮ ᱵᱚᱸᱜᱟ ᱫᱩᱣᱟᱹᱨ ᱪᱮᱫ ᱞᱮᱠᱟ ᱵᱚᱸᱜᱟ, ᱪᱮᱫ ᱞᱮᱠᱟ ᱵᱚ ᱵᱟᱸᱠᱷᱮᱲᱟ ᱪᱮᱫ ᱞᱮᱠᱟᱚ ᱱᱤᱭᱚᱢ ᱫᱷᱚᱨᱚᱢ ᱠᱟᱱ ᱛᱟᱵᱚᱱᱟ ᱛᱚ ᱱᱚᱣᱟ,
ᱱᱚᱣᱟ ᱢᱟ ᱧᱮᱞ ᱧᱮᱞ ᱛᱮᱜᱮ ᱵᱚᱱ ᱢᱩᱪᱟᱹᱫ ᱟᱹᱜᱩ ᱟᱠᱟᱫᱟ ᱟᱫᱚ ᱱᱚᱣᱟ ᱠᱷᱟᱹᱛᱤᱨ ᱛᱮᱦᱮᱧ ᱵᱟᱵᱚᱱ ᱥᱩᱨᱩᱜᱼᱟ, ᱥᱟᱹᱨᱤ ᱠᱟᱛᱷᱟ ᱱᱚᱣᱟ ᱠᱚᱫᱚ ᱟᱫᱚ, ᱱᱟᱣᱟᱱ ᱥᱮ ᱛᱟᱭᱚᱢ ᱫᱟᱨᱟᱢ ᱯᱚ-ᱯᱚᱝᱲᱟ ᱠᱚᱫᱚ ᱪᱮᱫ ᱠᱚ ᱢᱚᱱᱮᱭᱟ ᱡᱮ ᱱᱚᱣᱟ ᱠᱚᱫᱚ ᱟᱞᱮᱭᱟᱜ ᱛᱟᱦᱮᱸ ᱠᱟᱱ ᱪᱚ ᱵᱟᱝ ᱪᱚ ᱵᱟᱭ ᱫᱤᱥᱟᱹᱭᱮᱫᱟ, ᱱᱚᱠᱟ ᱜᱮᱠᱚ ᱢᱚᱱᱮᱭᱟ,
ᱦᱮᱸ ᱚᱱᱠᱟ ᱜᱮᱠᱚ ᱢᱮᱱᱟ ᱟᱨ ᱟᱵᱚ ᱫᱚ ᱢᱟᱱᱮᱭᱟ ᱥᱚᱦ ᱦᱟᱸᱜ, ᱯᱮᱲᱟ ᱦᱚᱲ ᱞᱮᱠᱟ ᱵᱚᱱ ᱦᱤᱡᱩᱜ ᱠᱟᱱᱟ ᱟᱵᱚᱣᱟᱜ ᱜᱮ ᱚᱲᱟᱜ ᱨᱮᱵᱚ ᱥᱚᱦᱨᱟᱭ ᱠᱟᱱᱟ ᱟᱨᱵᱚ ᱠᱟᱹᱢᱤᱭᱮᱫᱼᱟ ᱡᱟᱦᱟᱸᱨᱮ ᱦᱟᱸᱜ ᱫᱚ ᱦᱟᱸᱜ, ᱛᱤᱥ ᱠᱟᱱ ᱛᱟᱵᱚᱱᱟ ᱠᱷᱩᱱᱴᱟᱹᱣ ᱦᱟᱸᱜ ᱟᱫᱚ ᱱᱤᱭᱟᱹ ᱫᱤᱱ ᱦᱤᱞᱳᱜ ᱠᱟᱱ ᱛᱟᱵᱚᱱᱟ, ᱴᱷᱤᱠ ᱟᱪᱷᱮ ᱦᱟᱜ ᱠᱷᱩᱱᱴᱭᱟᱹ ᱦᱤᱞᱜ ᱞᱮ ᱪᱟᱞᱟᱜ ᱠᱟᱱᱟ ᱦᱟᱸᱜ ᱟᱫᱚ ᱟᱭᱳᱵᱟᱵᱟ ᱵᱚ ᱵᱟᱹᱜᱤ ᱦᱚᱴᱚᱟᱠᱚᱣᱟ ᱠᱷᱟᱹᱞᱤ ᱚᱲᱟᱜ ᱨᱮ ᱩᱱᱠᱩ ᱜᱮ ᱦᱟᱸᱜ ᱢᱮᱱᱟᱜ ᱠᱚᱣᱟ, ᱟᱫᱚ ᱵᱚ ᱦᱮᱡ ᱮᱱ ᱜᱮ ᱟᱫᱚ ᱦᱟᱸᱜ ᱰᱟᱭᱨᱮᱴ ᱟᱫᱚ ᱦᱟᱜ ᱫᱩ ᱡᱚᱢ ᱧᱩ ᱞᱟᱜᱟᱜ ᱠᱟᱱᱟ, ᱟᱫᱚ ᱡᱚᱢ ᱧᱩ ᱮᱠᱞᱟ ᱛᱚ ᱵᱟᱝ ᱦᱩᱭᱩᱜᱼᱟ ᱛᱚ ᱟᱵᱚᱣᱟᱜ ᱡᱮᱴᱟ ᱱᱤᱭᱚᱢ ᱠᱟᱱ ᱛᱟᱵᱚᱱᱟ ᱚᱱᱟ ᱵᱚᱸᱜᱟᱼ ᱵᱩᱨᱩ ᱢᱟ ᱵᱟᱵᱚᱱ ᱧᱮᱞ ᱞᱮᱫ,
ᱦᱚᱯᱚᱱ ᱮᱨᱟ ᱢᱤᱥᱨᱟ ᱠᱚ ᱪᱮᱞᱮᱠᱟ, ᱵᱚᱸᱜᱟ ᱵᱩᱨᱩ ᱦᱩᱭᱩᱜᱼᱟ ᱦᱮᱸ ᱚᱱᱟ, ᱦᱳᱭ ᱡᱚᱛᱚ ᱠᱚ ᱡᱟᱣᱨᱟᱜᱼᱟ ᱯᱮᱲᱟ ᱠᱚᱠᱚ ᱥᱮᱴᱮᱨᱚᱜᱼᱟ, ᱱᱚᱜ-ᱚᱭ ᱡᱮ ᱢᱤᱫᱴᱮᱱ ᱥᱟᱱᱟᱢ ᱦᱚᱲᱟᱛᱮ ᱢᱤᱫᱴᱮᱱ ᱨᱟᱹᱥᱠᱟᱹ ᱨᱚᱢᱚᱡᱽ ᱛᱟᱞᱟᱛᱮ, ᱢᱚᱬᱮ ᱫᱤᱱ ᱨᱮᱱᱟᱜ ᱠᱚ ᱞᱟᱹᱭᱟ ᱡᱮ ᱟᱵᱚᱱᱟᱜ ᱡᱚᱛᱚ ᱠᱷᱚᱱᱟᱜ ᱢᱟᱨᱟᱝ ᱯᱚᱨᱚᱵᱽ ᱠᱟᱱ ᱛᱟᱵᱚᱱᱟ ᱱᱚᱣᱟ,
ᱦᱮᱸ
ᱚ ᱱᱟᱦᱟᱜ ᱫᱚ ᱢᱚᱬᱮ ᱫᱤᱱ ᱜᱮ ᱠᱚ ᱞᱟᱹᱭ ᱨᱮᱦᱚᱸ ᱟᱫᱚ, ᱟᱹᱰᱤ ᱦᱚᱲᱜᱮ ᱵᱮᱥᱛᱚᱛᱟ ᱛᱟᱞᱟ ᱨᱮᱠᱚ ᱛᱟᱦᱮᱸᱱ ᱛᱮ ᱯᱮ ᱢᱟᱦᱟ ᱯᱩᱱ ᱢᱟᱦᱟ ᱵᱷᱤᱛ ᱛᱤᱨᱤ ᱠᱷᱟᱱ ᱜᱮ ᱚᱱᱟ ᱫᱚ ᱪᱟᱞᱟᱜ ᱠᱟᱱᱟ,
ᱦᱮᱸ ᱟᱹᱰᱤ ᱜᱟᱱ ᱡᱤᱱᱤᱥ, ᱦᱟᱸᱜ ᱪᱟᱵᱟᱜ ᱠᱟᱱ ᱛᱟᱵᱚᱱᱟ ᱟᱨᱦᱚ ᱧᱮᱞ ᱵᱮᱱ ᱦᱟᱸᱜ ᱱᱤᱛᱚᱟᱜ ᱵᱚᱸᱜᱟ ᱵᱩᱨᱩ ᱠᱚᱦᱚᱸ, ᱟᱵᱚ ᱥᱟᱱᱛᱟᱲ ᱡᱮᱛᱱᱟᱜ ᱵᱟᱵᱚ ᱵᱚᱸᱜᱟ ᱵᱩᱨᱩᱜ ᱠᱟᱱᱟ ᱚᱱᱟ ᱵᱚᱸᱜᱟ ᱵᱩᱨᱩ ᱵᱟᱹᱜᱤ ᱠᱟᱛᱮ ᱦᱟᱱᱮ ᱢᱚᱱᱫᱤᱨ ᱨᱮ, ᱛᱚ ᱠᱟᱹᱵᱷᱤ ᱚᱱᱟ ᱥᱚᱨᱚᱥᱚᱛ ᱯᱩᱡᱟᱹᱚ ᱫᱩᱨᱜᱟ ᱯᱩᱡᱟ ᱛᱚ ᱥᱤᱵᱨᱟᱛ, ᱛᱨᱤ ᱯᱩᱡᱟᱹ ᱵᱚ ᱢᱟᱱᱟᱭᱟ ᱟᱨ ᱟᱯᱱᱟᱨᱟᱜ ᱵᱚᱸᱜᱟ ᱵᱩᱨᱩ ᱨᱮᱱᱟᱜ ᱫᱚ ᱵᱟᱵᱚ ᱢᱟᱱᱟᱭᱟ,
ᱴᱷᱤᱠᱜᱮᱭᱟ ᱡᱚᱠᱷᱚᱱ ᱢᱤᱫᱴᱟᱝ ᱯᱚᱨᱤᱥᱛᱷᱤᱛᱤ ᱵᱚᱫᱚᱞ ᱠᱮᱫ ᱵᱤᱱᱟ ᱵᱟᱡᱟᱨ ᱥᱮᱫ ᱵᱤᱱ ᱪᱟᱞᱟᱣᱱᱟ, ᱥᱮ ᱚᱨᱟ ᱩᱨᱤ ᱜᱚᱴᱟᱜᱮ ᱫᱟᱬᱟᱱ ᱵᱤᱱ ᱢᱮᱱᱠᱷᱟᱱ, ᱟᱵᱤᱱᱟᱜ ᱡᱟᱦᱟᱸ ᱠᱟᱞᱪᱟᱨ ᱠᱟᱱᱟ ᱚᱱᱟ ᱫᱚ ᱟᱹᱛᱩ ᱫᱤᱥᱚᱢ, ᱦᱤᱨᱤᱭᱟᱜ ᱵᱤᱱ ᱚᱱᱟ ᱫᱚ ᱟᱞᱚᱵᱤᱱ ᱵᱟᱹᱜᱤᱭᱟᱜᱼᱟ ᱛᱟᱦᱚᱞᱮ ᱠᱷᱟᱱ ᱜᱮ ᱱᱤᱡᱮᱨᱟᱜ ᱢᱟᱱᱮ, ᱯᱚᱨᱤᱪᱚᱭ ᱤᱛᱤᱦᱟᱥ ᱴᱷᱤᱠ ᱛᱟᱦᱮᱸᱱᱟ ᱮᱵᱚᱝ ᱱᱤᱡᱮᱨᱟᱜ ᱟᱭᱰᱮᱱᱴᱤᱴᱤ ᱥᱟᱵ ᱫᱚᱦᱚ ᱛᱟᱦᱮᱸᱭᱱᱟ ᱟᱨᱠᱤ,
ᱟᱫᱚ ᱱᱚᱣᱟ ᱠᱚ ᱡᱩᱫᱤ ᱵᱤᱱ ᱵᱟᱹᱜᱤ ᱠᱮᱫᱟ ᱮᱴᱟᱜᱟᱜ ᱜᱮᱵᱤᱱ ᱧᱮᱞ ᱠᱮᱫᱟ, ᱛᱟᱦᱞᱮ ᱩᱱᱫᱚ ᱟᱫᱚ ᱦᱟᱱᱮ ᱜᱩᱨᱩ ᱜᱚᱢᱠᱮ ᱡᱟᱦᱟᱸ ᱠᱟᱛᱷᱟᱭ ᱢᱮᱱ ᱞᱮᱫᱟ ᱦᱳᱭᱛᱚ ᱚᱱᱠᱟᱱᱟᱜ ᱫᱚ ᱟᱫᱚ, ᱵᱟᱝ ᱞᱟᱦᱟ ᱞᱮᱱᱟ ᱥᱮ,
ᱦᱳᱭ
ᱟᱫᱚ ᱜᱚᱢᱠᱮ ᱟᱯᱮ ᱫᱷᱟᱨᱮ ᱫᱚ ᱚᱠᱟᱮ ᱞᱮᱠᱟ ᱥᱚᱦᱨᱟᱭ ᱫᱚ ᱚᱠᱟ ᱚᱠᱛᱚ ᱠᱚ ᱢᱟᱱᱟᱣ ᱜᱮᱭᱟ,
ᱟᱞᱮ ᱫᱷᱟᱨᱮ ᱫᱚ ᱵᱟᱨ ᱵᱟᱨ ᱨᱚᱠᱚᱢ ᱠᱚ ᱥᱚᱦᱚᱨᱟᱭ ᱨᱮᱠᱚ ᱢᱟᱱᱟᱭᱟ ᱢᱤᱫᱴᱮᱱ ᱦᱟᱸᱜ ᱟᱮ ᱥᱚᱦᱟᱭ ᱟᱨ ᱥᱚᱦᱨᱟᱭ ᱵᱚᱸᱜᱟ ᱥᱚᱢᱚᱭ ᱜᱮ ᱠᱟᱹᱞᱤ, ᱠᱟᱹᱞᱤ ᱥᱚᱦᱨᱟᱭ ᱡᱮᱴᱟ ᱠᱚ ᱢᱮᱛᱟᱜᱼᱟ,
ᱟᱪᱪᱷᱟ᱾
ᱩᱱ ᱥᱚᱢᱚᱭᱞᱮ ᱥᱚᱦᱨᱟᱭᱚᱜᱼᱟ ᱢᱤᱫᱛᱮ ᱦᱟᱸᱜ ᱟᱨ ᱦᱟᱜ ᱯᱩᱥ ᱨᱮᱠᱚ ᱥᱚᱦᱨᱟᱭᱚᱜᱼᱟ ᱟᱨ ᱵᱟᱨ ᱨᱚᱠᱚᱢ ᱠᱚ ᱥᱚᱦᱨᱟᱭᱚᱜ ᱛᱟᱞᱮ ᱢᱟᱱᱮ ᱟᱫᱷᱟ ᱠᱚᱫᱚᱞᱮ ᱥᱚᱦᱨᱟᱭᱚᱜᱼᱟ᱾ ᱯᱩᱥ ᱠᱚ ᱤᱭᱟᱹ ᱠᱚᱨᱮ ᱟᱸᱜᱟᱲ ᱤᱭᱟᱹ ᱦᱮᱸ ᱢᱟᱱᱮ ᱚᱱᱟ ᱥᱚᱦᱨᱟᱭ ᱵᱚᱸᱜᱟ ᱨᱮ ᱟᱨ ᱟᱫᱷᱟ ᱠᱚᱠᱚ ᱥᱚᱦᱨᱟᱭᱚᱜ ᱛᱟᱞᱮᱭᱟ ᱚᱱᱟ ᱯᱩᱥ ᱨᱮ᱾ ᱯᱩᱥ ᱞᱟᱥᱴᱳ ᱨᱮ ᱚᱱᱟᱜᱮ ᱞᱟᱥᱴᱳ ᱥᱦᱚᱨᱟᱭ ᱫᱚ ᱟᱞᱮ ᱥᱮᱫ᱾
ᱦᱳᱭ ᱟᱫᱚ ᱟᱵᱚᱱᱟᱜ ᱱᱚᱣᱟ ᱮᱞᱟᱠᱟᱨᱤ ᱞᱮᱠᱟᱛᱮ ᱦᱟᱸᱜ ᱡᱩᱫᱟᱹ ᱡᱩᱫᱟᱹ, ᱦᱳᱭ ᱦᱳᱭ᱾ ᱡᱩᱫᱟᱹ ᱡᱩᱫᱟᱹ ᱜᱮᱛᱟ ᱵᱚᱱᱟ ᱮᱞᱟᱠᱟᱟᱨᱤ ᱞᱮᱠᱟᱛᱮ ᱦᱮᱸ, ᱡᱩᱫᱟᱹ ᱡᱩᱫᱟᱹ ᱢᱟᱱᱮ ᱪᱮᱫ ᱞᱮᱠᱟ? ᱮᱞᱟᱠᱟ ᱟᱨᱤ ᱞᱮᱠᱟ ᱛᱮᱫᱚ ᱦᱚᱭᱛᱚ ᱦᱮᱱᱛᱮ ᱱᱟᱛᱮᱼᱟ ᱟᱞᱮ ᱱᱚ ᱢᱟᱦᱟ ᱥᱚᱦᱨᱟᱭ ᱵᱚᱸᱜᱟ ᱜᱮᱠᱚ ᱢᱟᱱᱟᱣᱟ ᱦᱮᱸ
ᱦᱩᱸ
ᱱᱚᱝᱠᱟ ᱵᱤᱱ ᱟᱸᱡᱚᱢ ᱟᱠᱟᱫᱟ ᱡᱮ ᱮ ᱵᱟᱨᱚᱴᱤ ᱪᱟᱸᱫᱳ ᱛᱚᱵᱚᱱ ᱛᱚ ᱵᱟᱨᱚᱴᱤ ᱪᱟᱸᱫᱳ ᱜᱮᱠᱚ ᱵᱚᱸᱜᱟᱜᱼᱟ᱾
ᱦᱮᱸ ᱵᱟᱨᱚ ᱦᱮᱸ ᱟᱞᱮ ᱫᱚ ᱤᱱᱟᱹᱜ ᱜᱟᱱ ᱫᱚ ᱵᱟᱞᱮ ᱵᱚᱸᱜᱟᱜᱼᱟ᱾ ᱤᱱᱟᱹᱜ ᱜᱟᱱ ᱫᱚ ᱵᱟᱞᱮ ᱵᱟᱲᱟᱭᱟ ᱟᱹᱞᱤᱧ ᱡᱟᱦᱟᱸ ᱛᱤᱱᱟᱹᱜ ᱞᱤᱧ ᱧᱮᱞ ᱠᱟᱜᱼᱟ ᱤᱱᱟᱹᱜ ᱜᱟᱱ ᱫᱚ ᱵᱟᱞᱮ ᱵᱟᱲᱟᱭᱟ᱾ ᱱᱚᱜ-ᱚᱭ ᱦᱟᱸᱜ ᱟᱸᱜᱷᱟᱲ ᱵᱚᱸᱜᱟ ᱤᱭᱟᱹ ᱚᱱᱟ ᱟᱥᱟᱲ ᱵᱚᱸᱜᱟ ᱟᱥᱟᱲ ᱥᱤᱢ ᱠᱚ ᱡᱚᱢ ᱠᱚᱣᱟ ᱱᱚᱣᱟ ᱢᱤᱫᱴᱮᱱ ᱦᱩᱭᱱᱟ, ᱟᱨᱚ ᱵᱚᱸᱜᱟ ᱦᱩᱭᱱᱟ ᱥᱚᱦᱚᱨᱟᱭ ᱵᱚᱸᱜᱟ ᱦᱩᱭᱱᱟ, ᱟᱨ ᱟᱨ ᱪᱮᱫ ᱠᱚ ᱫᱟᱸᱥᱟᱭ ᱵᱚᱸᱜᱟ ᱦᱩᱭᱱᱟ ᱢᱟᱱᱮ ᱵᱟᱨᱚᱴᱤ ᱫᱚ ᱵᱟᱞᱤᱧ ᱯᱩᱨᱟᱹ ᱫᱟᱲᱮᱜ ᱠᱟᱱᱟ ᱵᱟᱨᱚᱴᱤ ᱦᱟᱸᱜ ᱵᱟᱝᱞᱤᱧ ᱧᱮᱞ ᱠᱟᱜᱼᱟ ᱵᱟᱨᱚᱴᱤ ᱫᱚ, ᱵᱟᱨ ᱢᱟᱹᱭᱱᱟᱹ ᱨᱮ
ᱢᱟᱱᱮ ᱚᱠᱚᱭ ᱚᱠᱟ ᱞᱮᱠᱟ ᱠᱚ ᱥᱟᱵ ᱟᱜᱩᱣ ᱠᱟᱫᱟ ᱟᱨᱠᱤ᱾
ᱦᱮᱸ᱾ ᱡᱮᱴᱟ ᱢᱮᱱ ᱢᱮᱱ ᱞᱤᱧ ᱧᱮᱞ ᱧᱟᱢᱟ ᱚᱱᱟ ᱢᱟᱨᱟᱝ ᱢᱟᱨᱟᱝᱟᱜ ᱢᱮᱱᱟᱜᱼᱟ ᱵᱟᱝ ᱚᱱᱮ ᱚᱱᱟ ᱠᱚᱫᱚᱞᱤᱧ ᱧᱮᱞ ᱧᱟᱢᱮᱼᱟ ᱵᱟᱹᱠᱤ ᱦᱟᱸᱜ ᱟᱠᱟᱴᱟ ᱚᱠᱟᱴᱟ ᱠᱟᱹᱴᱤᱡ ᱠᱚᱫᱚ ᱦᱟᱸᱜ ᱚᱱᱟ ᱠᱚᱫᱚ ᱵᱟᱞᱤᱧ ᱧᱮᱞ ᱠᱟᱜᱼᱟ᱾
ᱟᱫᱚ ᱜᱚᱝᱠᱮ ᱢᱟᱜᱽ ᱵᱚᱸᱜᱟ ᱫᱚ ᱟᱯᱮ ᱫᱚ ᱚᱠᱟ ᱞᱮᱠᱟ ᱯᱮ ᱵᱚᱸᱜᱟᱭ ᱮᱫᱟ ᱡᱟᱦᱮᱨ ᱨᱮ? ᱥᱮ ᱚᱱᱟ ᱫᱚ ᱵᱟᱦᱟᱨ ᱥᱮᱫᱨᱮ?
ᱵᱟᱝ ᱢᱟᱜᱽ ᱵᱚᱸᱜᱟ ᱫᱚ ᱟᱞᱮ ᱚᱱᱟ ᱡᱟᱦᱮᱨ ᱨᱮᱜᱮᱞᱮ ᱵᱚᱸᱜᱟ ᱛᱟᱦᱮᱸ᱾
ᱟᱪᱪᱷᱟ᱾
ᱡᱟᱦᱮᱨ ᱨᱮᱜᱮᱞᱮ ᱵᱚᱸᱜᱟᱜᱼᱟ ᱮᱨᱚᱜ ᱥᱤᱢ ᱧᱩᱛᱩᱢ ᱛᱮᱜᱮᱞᱮ ᱵᱚᱸᱜᱟᱜ ᱛᱟᱦᱮᱸᱫ᱾
ᱟᱪᱪᱷᱟ᱾
ᱦᱮᱸ ᱟᱫᱚ ᱦᱟᱸᱜ ᱩᱱ ᱠᱷᱚᱡ ᱜᱮᱦᱟ ᱟᱫᱚᱦᱟᱜ ᱟᱫᱚ ᱦᱩᱲᱩ ᱠᱚᱞᱮ ᱟᱯᱷᱚᱨᱟ ᱡᱟᱦᱟ ᱵᱟᱲᱜᱤ ᱡᱷᱟᱲᱜᱤ ᱡᱮᱴᱟᱜᱮ ᱨᱚᱦᱚᱭ ᱵᱟᱲᱟ ᱦᱩᱭᱩᱜᱼᱟ ᱵᱮᱸᱜᱟᱲ ᱤᱭᱟᱹ
ᱦᱩᱸ ᱚᱱᱟ ᱫᱚ ᱚᱱᱟ ᱫᱚ ᱦᱟᱜ ᱮᱛᱚᱦᱚᱵ ᱮᱛᱚᱦᱚᱵ ᱪᱟᱸᱫᱳ ᱨᱮ ᱜᱚᱝᱠᱮ ᱡᱟᱦᱟᱸ ᱢᱟᱜᱽ ᱪᱟᱸᱫᱳ ᱨᱮᱱᱟᱜ
ᱦᱮᱸ ᱢᱟᱜ ᱢᱟᱜ ᱟᱫᱷᱟ ᱚᱱᱟ ᱫᱚ ᱱᱮᱰᱟ ᱦᱩᱭᱩᱜᱼᱟ ᱚᱱᱟ ᱦᱚᱞᱮ ᱱᱮᱰᱟᱭᱟ ᱠᱤ ᱚᱠᱟ ᱦᱤᱞᱳᱜ ᱵᱚ ᱵᱚᱸᱜᱟᱜᱼᱟ ᱚᱠᱟ ᱦᱤᱞᱳᱜ, ᱴᱷᱤᱠᱚᱜ ᱠᱟᱱᱟ ᱥᱚᱢᱚᱭ ᱦᱮᱸ ᱴᱷᱤᱠ ᱜᱮᱭᱟ ᱱᱤᱭᱟᱹ ᱫᱤᱱ ᱦᱤᱞᱳᱜ ᱟᱫᱚ ᱢᱟᱱᱮ ᱚᱱᱟ ᱫᱤ ᱚᱱᱟ ᱢᱟᱥ ᱯᱟᱲᱟᱣᱮᱱ ᱜᱮᱥᱮ ᱥᱮ ᱚᱱᱟ ᱢᱟᱜᱽ ᱤᱭᱟᱹ ᱯᱟᱲᱟᱣᱮᱱ ᱜᱮ, ᱟᱫᱚ ᱦᱟᱸᱜ ᱞᱮ ᱵᱚᱸᱜᱟᱼᱟ ᱟᱫᱚ ᱦᱟᱸᱜ ᱰᱮᱴ ᱯᱷᱤᱠᱥ ᱦᱩᱭᱩᱜᱼᱟ ᱠᱤ ᱦᱟᱜ ᱵᱩᱫᱷ ᱵᱟᱨ ᱦᱤᱞᱳ ᱵᱚᱸᱜᱟᱜᱼᱟ ᱥᱮ ᱵᱤᱨᱦᱚᱥᱯᱚᱛᱤ ᱦᱤᱞᱳ ᱵᱚ ᱵᱚᱸᱜᱟᱼᱟ᱾ ᱚᱱᱠᱟᱜᱮ᱾
ᱟᱫᱚ ᱚᱱᱟ ᱫᱚ ᱢᱟᱜᱽ ᱢᱟᱜᱽ ᱪᱟᱸᱫᱚ ᱢᱩᱫᱽ ᱨᱮᱜᱮ ᱯᱮ
ᱟᱥᱟᱲ ᱦᱮᱸ
ᱟᱫᱚ ᱱᱚᱝᱠᱟ ᱱᱟᱜ ᱵᱟᱰᱟᱭ ᱢᱮᱱᱟᱜ ᱛᱟᱵᱤᱱᱟ ᱥᱮ ᱵᱟᱝᱟ ᱡᱮ ᱢᱤᱫᱴᱮᱱ ᱱᱮᱰᱟ ᱜᱚᱴᱟ ᱫᱤᱱ ᱫᱚ ᱟᱠᱩ ᱠᱚ ᱥᱤᱫᱫᱷᱟᱱᱛᱭ ᱮᱫᱟ ᱥᱮ ᱢᱤᱫᱴᱟᱱ ᱟᱵᱚᱱᱟ ᱟᱫᱚ ᱱᱚᱣᱟ ᱠᱚ ᱵᱚᱸᱜᱟᱜ ᱤᱫᱤᱜ ᱠᱟᱱᱟ ᱚᱱᱟ ᱫᱚ ᱵᱟᱰᱟᱭ ᱦᱮᱱᱟᱜ ᱟᱥᱮ ᱵᱟᱝ?
ᱟᱛᱳ ᱨᱮᱱ ᱜᱮᱠᱚ ᱢᱟᱱᱮᱞᱮ ᱢᱤᱴᱤᱝ ᱠᱩᱞᱦᱤᱞᱮᱨᱮ ᱫᱩᱲᱩᱵᱼᱟ ᱢᱤᱴᱤᱝ ᱦᱩᱭᱩᱜᱼᱟ᱾
ᱠᱤ ᱦᱟᱜ ᱚᱠᱟ ᱫᱤᱱ ᱦᱤᱞᱳᱜ ᱵᱮᱥᱚᱜ ᱠᱟᱱᱟ ᱛᱚ ᱢᱮᱱᱟ ᱦᱮᱸ ᱚᱱᱟ ᱵᱩᱫᱷ ᱵᱟᱨ ᱦᱤᱞᱳᱜ ᱜᱮ ᱴᱷᱤᱠᱚᱜ ᱠᱟᱱᱟ ᱢᱟᱹᱡᱷᱤ ᱦᱟᱲᱟᱢᱮ ᱡᱟᱦᱟᱸᱴᱟᱜ ᱠᱟᱱ ᱛᱟᱦᱚᱞᱮ ᱩᱱᱤ ᱦᱟᱸᱜ ᱟᱫᱚ ᱢᱮᱱᱮ ᱠᱤ ᱥᱚᱢᱚᱭᱤ ᱧᱟᱢᱟ ᱥᱮ ᱵᱟᱝᱟ ᱛᱤᱥ ᱦᱚᱸ ᱠᱤ ᱱᱤᱭᱟᱹᱴᱟᱜ ᱵᱩᱫᱷᱵᱟᱨ ᱦᱟᱜ ᱥᱚᱢᱚᱭᱤᱧ ᱧᱟᱢᱟ ᱤᱧᱫᱚ ᱦᱟᱸᱜ ᱟᱹᱛᱩ ᱦᱤᱞᱳᱜ ᱜᱮ ᱦᱟᱜ ᱛᱟᱦᱮᱱ ᱛᱟᱵᱟᱱᱯᱮ ᱡᱚᱛᱟ ᱚᱲᱟᱜ ᱨᱮ ᱾ ᱛᱚ ᱚᱱᱮ ᱚᱱᱠᱟ ᱫᱤᱱ ᱜᱮ ᱟᱞᱮ ᱫᱚ ᱦᱟᱸᱜ ᱱᱮᱰᱟ ᱫᱚ ᱦᱩᱭᱩᱜ ᱠᱟᱱᱟ᱾
ᱟᱪᱪᱷᱟ ᱢᱟᱱᱮ ᱟᱫᱚ ᱠᱟᱹᱴᱤᱡ ᱦᱚᱭ ᱛᱚ ᱮᱞᱟᱠᱟ ᱞᱮᱠᱟᱛᱮ ᱱᱟᱥᱮ ᱦᱚᱭᱛᱳ ᱦᱟᱱᱛᱮ ᱱᱟᱛᱮᱜ ᱠᱟᱱ ᱛᱟᱵᱚᱱᱟ ᱵᱟᱠᱷᱟᱱ ᱫᱚ ᱟᱞᱮ ᱥᱮᱱᱟᱜ ᱤᱧ ᱞᱟᱹᱭ ᱟᱵᱮᱱ ᱜᱮ ᱟᱞᱮ ᱥᱮᱫ ᱫᱚ ᱦᱟᱸᱜ ᱯᱚᱛᱛᱮᱠᱴᱤ ᱪᱟᱸᱫᱩ ᱜᱮᱦᱟᱸᱜ ᱚᱱᱠᱟ ᱦᱟᱜ ᱵᱚᱸᱜᱟ ᱢᱮᱱᱟᱜ ᱛᱟᱵᱚᱱᱟ᱾
ᱦᱮᱸ
ᱟᱫᱚ ᱚᱱᱟᱠᱚ ᱢᱩᱫ ᱨᱮ ᱡᱚᱠᱷᱚᱱ ᱢᱟᱜᱽ ᱨᱮᱦᱟᱜ ᱞᱟᱹᱭ ᱠᱮᱫᱟ ᱞᱟᱝ ᱢᱟᱜᱽ ᱫᱚᱦᱟᱜ ᱟᱞᱮ ᱫᱚ᱾ ᱡᱟᱦᱮᱨ ᱨᱮᱫᱚ ᱵᱟᱞᱮ ᱵᱚᱸᱜᱟᱜᱼᱟ ᱚᱱᱟ ᱴᱟᱺᱰᱤ ᱨᱮ ᱯᱷᱟᱸᱠᱟ ᱡᱟᱭᱜᱟ ᱨᱮ᱾ ᱢᱚᱭᱫᱟᱱ ᱠᱚᱨᱮ ᱦᱮᱸ ᱛᱚ ᱚᱸᱰᱮ ᱫᱚ ᱚᱱᱟ ᱵᱚᱸᱜᱟ ᱞᱮᱱᱟ ᱜᱮ ᱦᱟᱜ ᱥᱟᱹᱜᱩᱱ ᱠᱟᱢᱤ ᱠᱚ ᱥᱟᱵ ᱜᱟᱱᱚᱜ ᱠᱟᱱᱟ᱾ ᱚ ᱡᱟᱦᱟᱸ ᱞᱮᱠᱟ ᱵᱚᱱ ᱞᱟᱹᱭ ᱠᱷᱟᱱ ᱛᱤ ᱡᱟᱸᱜᱮ ᱠᱷᱚᱱ ᱮᱦᱚᱵ ᱠᱟᱛᱮ ᱚᱲᱟᱜ ᱫᱟᱞᱚᱵ ᱠᱷᱚᱱ ᱮᱦᱚᱵ ᱠᱟᱛᱮ᱾ ᱵᱤᱨ ᱵᱚᱞᱚᱱ ᱯᱚᱨᱮ ᱥᱟᱹᱜᱩᱱ ᱠᱟᱢᱤ ᱛᱚ ᱟᱫᱚ ᱩᱫᱩᱠ ᱟᱞᱮ ᱚᱱᱟ ᱵᱚᱸᱜᱟ ᱦᱩᱭ ᱞᱮᱱ ᱠᱷᱟᱱ ᱤᱱᱟᱹ ᱛᱟᱭᱚᱢ ᱯᱷᱟᱹᱜᱩᱱ ᱵᱚᱸᱜᱟ ᱫᱚ ᱦᱟᱸᱜ ᱵᱟᱦᱟ ᱵᱚᱸᱜᱟ ᱦᱩᱭᱩᱜ ᱠᱟᱱᱟ ᱟᱫᱚ ᱚᱱᱟ ᱠᱚᱫᱚ ᱱᱚᱝᱠᱟ ᱟ ᱦᱟᱜ ᱠᱚ ᱚ ᱱᱚᱛᱮ ᱫᱚᱞᱮ ᱢᱟᱱᱟᱣᱟ᱾ ᱯᱷᱟᱹᱜᱩᱱ ᱵᱚᱸᱜᱟ ᱠᱷᱟᱱ ᱫᱚ ᱚᱱᱮ ᱡᱟᱦᱟᱸ ᱡᱟᱦᱟᱱ ᱵᱚᱸᱜᱟ ᱜᱮ ᱢᱩᱞᱩᱜ ᱞᱮᱱᱠᱷᱟᱱᱮ ᱟᱫᱚ ᱢᱩᱞᱩᱜ ᱠᱷᱚᱱᱟᱜ ᱢᱚᱬᱮ ᱢᱟᱦᱟ ᱵᱷᱤᱛᱤᱨ ᱨᱮᱞᱮ ᱵᱚᱸᱜᱟᱜᱼᱟ᱾
ᱚ ᱟᱯᱮ ᱫᱚ ᱢᱟᱱᱮ ᱚᱱᱮ ᱚᱱᱠᱟ ᱢᱮᱱᱟᱜᱼᱟ ᱠᱤ ᱱᱩᱭᱟᱹ ᱪᱟᱸᱫᱳ ᱢᱩᱞᱩᱜ ᱞᱮᱱᱠᱷᱟᱱ ᱜᱮ ᱦᱟᱸᱜ ᱞᱮ ᱵᱚᱸᱜᱟ ᱟᱯᱮ ᱵᱚᱸᱜᱟ
ᱦᱳᱭ ᱢᱩᱢᱩ ᱞᱮᱱᱠᱷᱟᱱ ᱜᱮ ᱦᱟᱜ ᱟᱫᱚ ᱢᱚᱬᱮ ᱢᱟᱦᱟ ᱵᱷᱤᱛᱨᱤ ᱛᱮ ᱚᱱᱟ ᱫᱤᱱ ᱞᱮ ᱜᱚᱴᱟᱭᱟ᱾ ᱠᱟᱨᱚᱱ ᱚᱱᱟ ᱦᱟᱺᱰᱤ ᱠᱚ ᱤᱥᱤᱱ ᱠᱚᱨᱮᱱᱟᱜ ᱵᱮᱯᱟᱨ ᱢᱮᱱᱟᱜᱼᱟ ᱛᱚ᱾ ᱦᱟᱺᱰᱤ ᱢᱟᱱᱮ ᱪᱮᱫᱠᱟ ᱦᱭᱛᱳ ᱥᱚᱦᱨᱟᱭ ᱨᱮ ᱫᱚ ᱦᱟᱺᱰᱤ ᱫᱚ ᱵᱟᱭ ᱞᱟᱜᱟᱜ ᱛᱟᱵᱚᱱᱟ᱾ ᱠᱤᱪᱷᱩ ᱠᱤᱪᱷᱩ ᱱᱚᱝᱠᱟ ᱦᱮᱱᱟᱜ ᱛᱟᱵᱚᱱᱟ ᱚᱱᱟ ᱠᱚᱫᱚ ᱞᱟᱜᱟᱜᱼᱟ ᱥᱮ? ᱟᱫᱚ ᱚᱱᱟ ᱠᱷᱮᱛᱨᱮ ᱨᱮ ᱫᱚ ᱟᱫᱚ ᱦᱟᱸᱜ ᱚᱱᱠᱟ ᱢᱤᱫᱴᱟᱝ ᱫᱤᱱ ᱠᱚᱛᱮ ᱫᱚ ᱱᱚᱝᱠᱟ ᱞᱮ ᱪᱟᱞᱟᱣ ᱟᱜᱩ ᱯᱷᱟᱜᱩᱱ ᱢᱚ
ᱟᱯᱮ ᱫᱚ ᱥᱚᱦᱚᱨᱟᱭ ᱢᱚᱛᱞᱚᱵ ᱠᱤ ᱥᱚᱦᱚᱨᱮ ᱵᱟᱯ ᱯᱮ ᱵᱩᱫᱷᱵᱟᱨ ᱟᱞᱮ ᱫᱚ ᱞᱮ ᱡᱟᱦᱟᱸ ᱛᱤᱱᱹᱜ ᱜᱮ ᱡᱟᱦᱟᱱᱟᱜ ᱜᱮ ᱥᱮᱴᱮᱨᱚᱜ-ᱟ ᱟᱞᱮ ᱫᱚ ᱱᱮᱰᱟᱭᱟᱞᱮ ᱡᱟᱦᱟᱸ ᱛᱤᱥ ᱜᱮ ᱵᱩᱫ ᱵᱟᱨ ᱫᱤᱱ ᱜᱮᱞᱮ ᱵᱚᱸᱜᱟᱜ ᱛᱟᱦᱮᱸ ᱢᱟᱱᱮ ᱵᱩᱫ ᱵᱟᱨ ᱠᱷᱚᱡ ᱜᱮ ᱟᱞᱮᱭᱟᱜ ᱫᱚ ᱥᱴᱟᱴᱤᱝ ᱦᱩᱭᱩᱜ ᱛᱟᱦᱮᱸᱜ ᱡᱟᱦᱟᱱᱟᱜ ᱜᱮ ᱥᱚᱦᱚᱨᱟᱭ ᱦᱚᱸᱞᱮ ᱵᱚᱸᱟᱜ ᱛᱚ ᱵᱩᱫᱷ ᱵᱟᱨ ᱞᱮ ᱧᱟᱢᱟ ᱠᱟᱴᱟᱜ ᱨᱮ ᱚᱱᱟᱞᱮ ᱟᱨ ᱵᱟᱦᱟ ᱦᱚᱸᱞᱮ ᱵᱚᱸᱜᱟᱜᱼᱟ ᱛᱚ ᱛᱚ ᱵᱩᱫ ᱵᱟᱨ ᱜᱮᱞᱮ ᱯᱟᱸᱡᱟᱭᱟ ᱢᱚᱛᱞᱚᱵ ᱱᱤᱭᱟᱹ ᱫᱤᱱ ᱜᱮ ᱟᱞᱮ ᱥᱮᱫᱟᱭ ᱠᱷᱚᱱᱟᱜ ᱪᱟᱞᱟᱜ ᱦᱮᱡ ᱟᱠᱟᱱᱟ ᱠᱤ ᱵᱨᱤᱦᱚᱥᱯᱚᱛ ᱥᱩᱠᱨᱚᱵᱟᱨ ᱫᱚ ᱵᱟᱝ ᱥᱴᱟᱨᱴᱚᱜᱼᱟ ᱚᱱᱟ ᱵᱩᱫᱷᱵᱟᱨ ᱫᱤᱱᱜᱮ ᱟᱵᱚ ᱵᱚ ᱥᱩᱨᱩᱭᱟ ᱟᱫᱚ ᱚᱠᱟᱴᱟᱜ ᱫᱤᱱ ᱦᱟᱸᱜ ᱧᱟᱢᱚᱜ ᱠᱟᱱᱟ ᱦᱟᱸᱜ ᱱᱤᱭᱟᱹ
ᱟᱫᱚᱧ ᱢᱮᱱᱮᱫ ᱛᱟᱞᱟᱝᱼᱟ ᱚᱱᱟ ᱨᱮᱱᱟᱜ ᱡᱟᱦᱟᱸᱱᱟᱜ ᱱᱟᱜᱟᱢ ᱠᱤ ᱛᱟᱦᱮᱸ ᱠᱟᱱᱟ ᱚᱱᱠᱟ ᱡᱮ ᱱᱚᱝᱠᱟ ᱥᱮᱫᱟᱭ ᱠᱷᱚᱱ ᱡᱚᱛᱚ ᱠᱚᱨᱟᱣ ᱟᱹᱜᱩᱭᱮᱫ ᱛᱟᱯᱮᱭᱟ? ᱪᱮᱫ ᱠᱷᱟᱹᱛᱤᱨ ᱥᱮ ᱱᱚᱣᱟ ᱜᱮ?
ᱠᱟ ᱜᱮ ᱥᱮᱫᱟᱭ ᱦᱤᱞᱳᱜ ᱠᱷᱚᱡ
ᱟᱪᱪᱷᱟ ᱟᱪᱪᱷᱟ,
ᱚᱱᱟ ᱧᱮᱞᱛᱮ ᱚᱱᱠᱟ ᱜᱮ ᱟᱫᱚ ᱦᱟᱸᱜ ᱚᱱᱟ ᱨᱮᱱᱟᱜ ᱫᱚ ᱦᱟᱸᱜ ᱤᱭᱟᱹ ᱫᱚ ᱵᱟᱝᱠᱚ ᱞᱟᱹᱭ ᱟᱠᱟᱫ ᱞᱮᱭᱟ ᱠᱤ ᱪᱮᱫᱟᱜ ᱦᱤᱞᱳᱜ ᱵᱩᱫᱵᱟᱨ ᱦᱤᱞᱳᱜ ᱵᱚ ᱵᱚᱸᱜᱟᱜᱼᱟ, ᱚᱱᱟ ᱚᱱᱟ ᱫᱚ ᱵᱟᱝᱠᱚ ᱞᱟᱹᱭ ᱠᱟᱜ ᱞᱮᱭᱟ ᱟᱫᱚ ᱥᱮᱫᱟᱭ ᱦᱤᱞᱳᱜ ᱠᱚ ᱦᱮᱡ ᱤᱫᱤᱜ ᱠᱟᱱᱟ ᱠᱤ ᱵᱩᱫᱵᱟᱨ ᱫᱤᱱ ᱜᱤᱵᱩ ᱵᱚᱸᱜᱟᱜᱼᱟ ᱢᱮᱱᱠᱷᱟᱱ ᱟᱫᱚ ᱦᱟᱸᱜ ᱧᱮᱞᱟᱵᱚ ᱟᱠᱟᱴᱟᱜ ᱫᱤᱱ ᱵᱩᱫᱵᱟᱨ ᱯᱟᱲᱟᱜ ᱠᱟᱱᱟ ᱱᱤᱭᱟᱹᱴᱟᱜ ᱴᱟᱴᱩ ᱦᱮᱸ ᱱᱤᱭᱟᱹ ᱫᱤᱱ ᱯᱟᱲᱟᱜ ᱠᱟᱱᱟ ᱟᱫᱚ ᱚᱱᱠᱟ ᱜᱮ ᱟᱫᱚ ᱚᱱᱟ ᱨᱮᱱᱟᱜ ᱱᱟᱜᱟᱢ ᱫᱚ ᱪᱮᱫ ᱢᱮᱱᱟᱜᱼᱟ ᱪᱮᱫ ᱞᱟᱹᱜᱤᱫ ᱠᱚ ᱵᱚᱸᱜᱟᱜ ᱠᱟᱱᱟ ᱵᱩᱫᱷᱵᱟᱨ ᱫᱤᱱ? ᱟᱫᱚ ᱵᱟᱞᱮ ᱠᱩᱞᱤ ᱟᱠᱟᱫ ᱠᱚᱣᱟ ᱦᱟᱯᱲᱟᱢ ᱠᱚᱦᱚᱸ ᱟᱫᱚ ᱵᱟᱝᱞᱮ
ᱦᱮᱸ ᱡᱚᱛᱷᱚ᱾ ᱦᱳᱭ ᱚᱱᱠᱟ ᱜᱮ ᱛᱟᱦᱮᱱ ᱜᱮᱛᱟᱵᱚᱱᱟ ᱡᱚᱛᱚᱣᱟᱜ ᱤᱭᱟᱹ ᱨᱮᱜᱮ ᱟᱫᱚ ᱡᱟᱭᱦᱳᱠ ᱛᱮᱦᱮᱧ ᱦᱮᱸ ᱠᱚᱢᱟᱱ ᱚᱠᱛᱚ ᱨᱮ ᱟᱭᱢᱟ ᱞᱟᱝ ᱜᱟᱞᱢᱟᱨᱟᱣᱱᱟ ᱮᱸ ᱟᱞᱟᱝᱟᱜ ᱛᱮᱦᱮᱧ ᱚᱠᱛᱚ ᱠᱚᱦᱚᱸ ᱢᱩᱪᱟᱹᱫ ᱦᱮᱡ ᱮᱱᱟ ᱱᱚᱝᱠᱟ ᱜᱮ ᱪᱚᱞᱚ ᱠᱟᱹᱢᱤ ᱤᱫᱤᱭᱟᱵᱚᱱ ᱠᱟᱹᱢᱤ ᱛᱟᱞᱟ ᱛᱮᱜᱮ ᱦᱟᱸᱜ ᱢᱤᱫᱴᱮᱱ ᱴᱚᱯᱤᱠ ᱥᱟᱵ ᱠᱟᱛᱮ ᱵᱚᱱ ᱞᱟᱦᱟ ᱤᱫᱤᱜᱼᱟ᱾ ᱟᱨ ᱟᱵᱚᱱᱟᱜ ᱱᱚᱜᱼᱚᱭ ᱡᱮ ᱢᱤᱫᱴᱮᱱ ᱮᱜ ᱵᱷᱚᱭᱮᱥ ᱵᱚᱱ ᱦᱟᱛᱟᱣ ᱮᱢᱟ ᱠᱚ ᱠᱟᱱᱟ ᱱᱚᱣᱟᱜᱮ ᱟᱵᱚ ᱡᱟᱨᱟᱝ ᱦᱟᱜ ᱟᱹᱰᱤ ᱢᱟᱨᱟᱝ ᱠᱟᱛᱷᱟ ᱠᱟᱱᱟ ᱴᱚᱯᱤᱠ ᱫᱚᱦᱟᱸᱜ ᱩᱱᱟᱹᱜ ᱢᱮᱴᱟᱨᱟᱭ ᱥᱮ ᱵᱟᱝᱟ ᱵᱷᱚᱭᱮᱥ ᱜᱮ ᱦᱳᱭᱛᱳ ᱢᱮᱴᱟᱨᱟᱭ ᱟᱨᱠᱤ, ᱴᱷᱤᱠ ᱜᱮᱭᱟ ᱢᱟ ᱮᱱᱠᱷᱟᱱ ᱛᱮᱦᱮᱧᱟᱜ ᱜᱟᱞᱢᱟᱨᱟᱣ ᱫᱚ ᱱᱚᱝᱠᱟ ᱜᱮ ᱡᱚᱦᱟᱨ ᱜᱮ ᱢᱟ ᱦᱮᱸ᱾
ᱦᱳᱭ ᱦᱳᱭ ᱡᱚᱦᱟᱨ ᱜᱮ ᱡᱚᱦᱟᱨ ᱜᱮ᱾